ᱦᱮᱞᱳ
ᱦᱳᱭ ᱡᱚᱦᱟᱸᱨ ᱜᱤ, ᱪᱮᱫ ᱞᱮᱠᱟ ᱱᱟᱯᱟᱭ ᱵᱟᱲᱟ ᱜᱤ?
ᱦᱮᱸ ᱱᱟᱯᱟᱭ ᱵᱟᱲᱟ ᱜᱮ ᱟᱢᱜᱮ ᱚᱠᱟ ᱞᱮᱠᱟ?
ᱦᱳᱭ ᱤᱧ ᱦᱚᱸ ᱱᱟᱯᱟᱭ ᱵᱟᱲᱟ ᱜᱮ ᱢᱤᱱᱟᱹᱧᱟ ᱾ ᱟᱨ ᱱᱟᱯᱟᱭ ᱵᱚᱱ ᱛᱟᱦᱮᱸ ᱞᱮᱱ ᱠᱷᱟᱡ ᱜᱮ
ᱦᱳᱭ ᱟᱯᱮ ᱥᱮᱫ ᱚᱠᱟ ᱞᱮᱠᱟ ᱫᱟᱜ ᱡᱟᱹᱲᱤᱭᱮᱫᱟᱭ ᱥᱮ ᱵᱟᱝ?
ᱦᱳᱭ ᱟᱞᱮ ᱥᱮᱫ ᱫᱟᱜ ᱡᱟᱹᱲᱤ ᱠᱚ ᱫᱚ ᱱᱟᱦᱟᱜ ᱱᱚᱜᱼᱚᱭ ᱫᱟᱜ ᱡᱟᱹᱲᱤ ᱭᱮᱜ ᱠᱟᱱ ᱜᱮᱭᱟᱭ, ᱛᱤᱦᱤᱧ ᱫᱚ ᱱᱟᱦᱟᱜ ᱛᱷᱚᱲᱟ ᱠᱚᱢ ᱧᱚᱜ ᱢᱮᱱᱟᱜᱼᱟ ᱾ ᱟᱫᱚ ᱠᱷᱮᱛ ᱠᱚ ᱨᱮ ᱫᱚ ᱚᱱᱠᱟ ᱫᱟᱜ ᱠᱚ ᱵᱟᱝ ᱞᱟᱜᱟᱣ ᱠᱟᱱᱟ ᱱᱟᱦᱟᱜ ᱱᱤᱛ ᱵᱮᱲᱟ ᱫᱚ ᱾ ᱟᱨ ᱪᱟᱥ ᱠᱟᱹᱢᱤ ᱠᱚᱫᱚ ᱱᱚᱜᱚᱭ ᱥᱩᱨᱩᱜ ᱠᱟᱱᱟ ᱱᱚᱛᱮ ᱦᱟᱸᱜ, ᱵᱟᱹᱭ ᱵᱟᱹᱭ ᱛᱮ, ᱛᱟᱦᱚᱞᱮ ᱟᱯᱮᱥᱮᱫ ᱫᱟᱜ ᱵᱟᱲᱟᱭ ᱫᱟ ᱥᱮ ᱵᱟᱝ?
ᱦᱮᱸ ᱟᱞᱮᱥᱮᱫ ᱱᱤᱛ ᱦᱚᱸᱭ ᱫᱟᱜ ᱮᱫ ᱜᱮᱭᱟ, ᱟᱫᱚ ᱠᱷᱮᱛ ᱥᱮᱡ ᱜᱮ ᱦᱮᱡ ᱦᱩᱭ ᱟᱠᱟᱱᱟ ᱾ ᱰᱟᱹᱟᱝᱨᱤ ᱠᱚ ᱜᱩᱯᱤ ᱦᱩᱭᱩᱜ ᱠᱟᱱᱟ ᱦᱮᱸ ᱟᱫᱚ ᱫᱟᱜᱮᱫ ᱜᱮᱭᱟᱭ ᱦᱩᱲᱩ ᱠᱚᱦᱚᱸ ᱠᱚ ᱨᱚᱦᱚᱭ ᱮᱫᱟ᱾ ᱵᱟᱹᱭᱦᱟᱹᱲ ᱠᱷᱮᱛ ᱠᱚ ᱢᱟᱱᱮ ᱵᱟᱹᱫᱽ ᱠᱷᱮᱛ ᱠᱚᱫᱚ ᱟᱹᱣᱨᱤ ᱩᱱᱟᱹᱜ ᱫᱚ ᱟᱹᱣᱨᱤ ᱞᱟᱜᱟᱜᱼᱟ, ᱵᱟᱹᱫᱽ ᱠᱷᱮᱛ ᱠᱚᱨᱮ ᱫᱚ ᱾
ᱠᱷᱟᱡ ᱫᱚ ᱦᱟᱜ ᱦᱩᱲᱳ ᱫᱚ ᱠᱚ ᱨᱚᱦᱚᱭ ᱜᱮᱭᱟ ᱱᱤᱛ ᱠᱟᱛᱮᱫ ᱫᱚ ᱱᱟᱦᱟᱜ ᱵᱚᱱ ᱧᱮᱞᱮᱫ ᱠᱟᱱ ᱜᱮᱭᱟ ᱟᱫᱚ, ᱢᱤᱫ ᱴᱮᱱ ᱥᱳᱢᱚᱭ ᱨᱮ ᱦᱩᱲᱩ ᱨᱚᱦᱚᱭ ᱯᱩᱨᱟᱹᱣ ᱞᱮᱱᱠᱷᱟᱱᱡ ᱫᱚ ᱱᱟᱦᱟᱜ ᱟᱵᱚ ᱟᱨᱦᱚᱸ ᱮᱴᱟᱜ ᱠᱟᱹᱢᱤ ᱨᱮᱵᱚᱱ ᱞᱟᱜᱟᱣ ᱫᱟᱲᱮᱭᱟᱜᱼᱟ ᱦᱳᱭ ᱥᱮ?
ᱦᱮᱸ ᱦᱮᱸ ᱟᱫᱚ ᱥᱚᱢᱚᱭ ᱨᱮᱫᱚ ᱱᱮᱛᱟᱨ ᱢᱟ ᱵᱟᱭ ᱫᱟᱜᱮᱫᱟ ᱥᱮ ᱚᱱᱠᱟ ᱚ ᱴᱟᱭᱢ ᱨᱮ ᱡᱚᱠᱷᱚᱱ ᱛᱚᱠᱷᱚᱱ ᱫᱟᱜ ᱫᱟᱲᱭᱟᱜ ᱢᱟᱱᱮ ᱟᱥᱟᱲ ᱵᱚᱸᱜᱟ ᱨᱮᱫᱚ ᱯᱩᱨᱟᱹ ᱫᱟᱜ ᱫᱚᱨᱠᱟᱨ, ᱮᱱᱠᱷᱟᱱ ᱟᱥᱟᱲ ᱵᱚᱸᱜᱟ ᱨᱮᱢᱟ, ᱫᱟᱜ ᱦᱚᱸ ᱚᱱᱠᱟ ᱵᱟᱝ ᱦᱩᱭ ᱟᱠᱟᱱᱟ ᱾ ᱟᱨ ᱱᱚᱜᱼᱚᱭ ᱥᱚᱨᱵᱚᱱ ᱨᱮ ᱠᱟᱹᱴᱤᱡ ᱠᱟᱹᱴᱤᱡ ᱫᱟᱜ ᱮᱫᱟᱭ ᱛᱚ ᱾
ᱦᱳᱭ ᱜᱚᱝᱠᱮ ᱚᱱᱟ ᱫᱚ ᱟᱹᱰᱤ ᱱᱟᱯᱟᱭ ᱠᱟᱛᱷᱟ ᱵᱮᱱ ᱢᱮᱱ ᱠᱮᱭᱟ ᱟᱨ ᱥᱟᱹᱨᱤ ᱠᱟᱛᱷᱟ ᱠᱟᱱ ᱜᱮᱭᱟ᱾ ᱡᱮ ᱟᱵᱚ ᱥᱚᱢᱚᱭ ᱨᱮᱜᱮ ᱵᱟᱭ ᱫᱟᱜ ᱟᱵᱚᱱ ᱠᱟᱱᱟ ᱡᱩᱫᱤ ᱫᱟᱜ ᱟᱞᱮ ᱵᱚᱱ ᱠᱷᱟᱱ ᱱᱟᱦᱟᱜ ᱟᱵᱚ ᱫᱚ ᱢᱟᱱᱮ ᱢᱮᱱ ᱞᱮᱠᱷᱟᱱ ᱪᱟᱥ ᱠᱟᱹᱢᱤ ᱫᱚ ᱱᱟᱦᱟᱜ ᱠᱚᱥᱴᱚ ᱫᱚ ᱵᱟᱹᱱᱩᱜᱼᱟ᱾
ᱠᱷᱟᱹᱞᱤ ᱫᱟᱜ ᱛᱮ ᱠᱷᱟᱹᱞᱤ ᱥᱚᱢᱚᱭᱨᱮ ᱫᱟᱜ ᱞᱮᱠᱷᱟᱡ ᱜᱮ ᱟᱵᱚ ᱢᱤᱫ ᱜᱷᱟᱹᱲᱤ ᱛᱮᱵᱚᱱ ᱨᱚᱦᱚᱭ ᱦᱚᱸᱵᱚᱱ ᱨᱚᱦᱚᱭ ᱜᱚᱫᱟ ᱢᱤᱫ ᱜᱷᱟᱹᱲᱤᱡ ᱛᱮᱵᱚᱱ ᱥᱤ ᱦᱚᱵᱚᱱ ᱥᱤ ᱜᱚᱫᱟ᱾ ᱟᱫᱚ ᱚᱱᱮ ᱫᱟᱜ ᱨᱮᱜᱮ ᱟᱵᱚᱣᱟᱜ ᱥᱟᱱᱟᱢ ᱢᱟᱨᱟᱝ ᱤᱭᱟᱹ ᱠᱟᱱᱟ᱾ ᱥᱚᱢᱚᱭ ᱫᱚ ᱟᱫᱚ ᱪᱚᱴ ᱪᱟᱸᱫᱚ ᱦᱚᱸ ᱛᱤᱱᱟᱹᱜ ᱦᱟᱹᱵᱤᱡ ᱮᱢ ᱛᱮᱮᱢ ᱛᱤᱱᱟᱹᱜ ᱦᱟᱹᱵᱤᱡ ᱮ ᱫᱟᱜᱪᱚ ᱵᱚᱱᱟ ᱵᱟᱭ ᱫᱟᱜ ᱚᱪᱚ ᱵᱚᱱᱟ ᱦᱮᱸ ᱫᱟᱜ ᱟ ᱵᱚᱱᱟᱭ ᱵᱟᱭ ᱫᱟᱜ ᱵᱚᱱᱟ ᱚᱱᱟ ᱫᱚ ᱮᱱᱛᱮ ᱩᱱᱤ ᱴᱷᱮᱡ ᱜᱮ ᱢᱮᱱᱟᱜᱼᱟ᱾ ᱟᱵᱚ ᱫᱚ ᱥᱤᱨᱤᱯ ᱵᱚᱱ ᱤᱭᱟᱹ ᱫᱟᱲᱮᱭᱟᱜᱼᱟ ᱟᱫᱚ ᱪᱚᱴ ᱪᱟᱸᱫᱚᱳ ᱢᱮᱱᱠᱟᱛᱮ ᱫᱚ ᱱᱟᱦᱟᱜ ᱱᱚᱣᱟ ᱟᱵᱚ ᱟᱵᱚ ᱯᱨᱟᱠᱨᱤᱛᱤᱠ ᱥᱟᱞᱮ ᱱᱟᱦᱟᱜ ᱵᱚᱱ ᱠᱷᱮᱞ ᱜᱟᱛᱮᱜ ᱠᱟᱱᱟ ᱦᱳᱭᱥᱮ
ᱦᱩᱸ
ᱟᱫᱚ ᱚᱱᱟᱛᱮ ᱱᱟᱦᱟᱜ ᱯᱟᱥᱮᱡ ᱫᱟᱜ ᱠᱚ ᱵᱟᱝ ᱠᱟᱱᱟ
ᱟᱫᱚ
ᱦᱚᱭ ᱢᱮᱱᱵᱤᱱ
ᱦᱮᱸ ᱚᱱᱠᱟ ᱫᱚ ᱵᱟᱝᱟ ᱦᱮᱸ ᱫᱟᱜ ᱫᱚ ᱵᱟᱢ ᱞᱟᱹᱭ ᱫᱟᱲᱮᱭᱟᱜᱼᱟ ᱥᱮ ᱛᱤᱨᱮ ᱫᱟᱜ ᱟᱭ ᱵᱟᱭ ᱫᱟᱜ ᱟ ᱦᱮᱸ ᱥᱮ
ᱦᱮᱸ
ᱟᱫ ᱵᱩᱱ ᱧᱮᱞᱟ ᱱᱤᱛ ᱠᱟᱛᱮᱜ ᱫᱟᱨᱮ ᱠᱚᱵᱩᱱ ᱢᱟᱜ ᱮᱫ ᱠᱟᱱᱟ ᱫᱟᱨᱮ ᱟᱹᱰᱤ ᱡᱟᱹᱥᱛᱤ ᱞᱟᱹᱠᱛᱤ ᱠᱟᱱᱟ ᱩᱢᱩᱞ ᱞᱟᱹᱜᱤᱫ ᱛᱮᱦᱚᱸ ᱥᱮ ᱥᱟᱦᱮᱫ ᱮᱢᱟᱵᱚᱱ ᱠᱟᱱᱟ᱾ ᱟᱨ ᱚᱱᱟ ᱫᱟᱜ ᱨᱮᱭᱟᱜ ᱦᱚᱸ ᱟᱹᱰᱤ ᱞᱟᱹᱴᱩ ᱚᱱᱟ ᱫᱟᱨᱮ ᱨᱮᱭᱟᱜ ᱤᱭᱟᱹ ᱠᱟᱱᱟ ᱡᱩᱫᱤ ᱵᱟᱭ ᱛᱟᱦᱮᱱᱟ ᱛᱟᱦᱚᱞᱮ ᱫᱚ ᱫᱟᱜ ᱵᱟᱝ ᱦᱤᱡᱩᱜᱼᱟ ᱛᱚ ᱚᱱᱠᱟᱜ ᱜᱮ ᱦᱟᱜ ᱚᱱᱠᱟ ᱫᱟᱨᱮ ᱠᱚ ᱱᱟᱹᱲᱤ ᱠᱚ ᱡᱤᱵᱽᱡᱤᱭᱟᱹᱯᱞᱤ ᱠᱚ ᱡᱤᱵᱽᱡᱤᱭᱟᱹᱞᱤ ᱠᱚ ᱩᱱᱠᱩ ᱡᱚᱛᱚ ᱦᱚᱲ ᱛᱟᱦᱮᱱ ᱞᱟᱹᱠᱛᱤ ᱠᱟᱱᱟ ᱛᱚᱵᱮᱜᱮ ᱱᱟᱦᱟᱜ ᱟᱵᱚ ᱢᱚᱛᱞᱚᱵ ᱟᱵᱩ ᱠᱚᱨᱮᱫ ᱥᱮ ᱟᱵᱩᱣᱟᱜ ᱱᱚᱣᱟ ᱡᱟᱦᱟᱸᱟᱱᱟᱜ ᱡᱤᱱᱤᱥ ᱨᱮᱜᱮᱵᱩᱱ
ᱵᱩᱱ ᱵᱟᱧᱪᱟᱣ ᱠᱟᱛᱮ ᱵᱩᱱ ᱫᱚᱦᱚ ᱫᱟᱲᱮᱭᱟᱜᱼᱟ ᱟᱵᱩ ᱟᱨ ᱥᱚᱢᱚᱭ ᱨᱮ ᱫᱟᱜ ᱵᱚᱱ ᱠᱟᱭᱱᱟ ᱟᱵᱚ ᱪᱟᱥ ᱠᱟᱹᱢᱤ ᱠᱚ ᱥᱚᱢᱚᱭ ᱨᱮᱜᱮ ᱵᱚᱱ ᱠᱩᱲᱟᱹᱣᱟ ᱦᱳᱭᱥᱮ ᱛᱟᱦᱚᱞᱮ ᱜᱚᱝᱠᱮ ᱛᱚᱵᱮ ᱜᱩᱯᱤ ᱴᱟᱺᱰᱤ ᱨᱮᱫᱚ ᱱᱟᱦᱟᱜ ᱛᱟᱦᱚᱞᱮ ᱜᱟᱹᱭ ᱰᱟᱝᱨᱟᱣ ᱠᱚ ᱟᱹᱰᱤ ᱡᱟᱹᱥᱛᱤ ᱵᱚᱱ ᱤᱫᱤ ᱠᱟᱠᱚᱣᱟ ᱛᱟᱦᱚᱞᱮ ᱛᱤᱱᱟᱹᱜ ᱜᱟᱱ ᱵᱮᱱ ᱤᱫᱤ ᱵᱟᱲᱟ ᱟᱠᱟᱫ ᱠᱚᱣᱟ
ᱦᱮᱸ ᱢᱮᱱᱟᱜ ᱠᱚᱜᱮᱭᱟ ᱰᱷᱮᱨ ᱜᱮ ᱵᱟᱨ ᱡᱚᱲᱟ ᱰᱟᱝᱨᱟ ᱢᱮᱱᱟᱜ ᱠᱤᱱᱟ ᱦᱮ
ᱦᱮᱸ
ᱟᱨᱚ ᱢᱮᱨᱚᱢ ᱠᱚ ᱢᱮᱱᱟᱜ ᱠᱚᱣᱟ ᱵᱷᱤᱲᱤ ᱠᱚ
ᱟᱪᱪᱷᱟ ᱟᱪᱪᱷᱟ ᱢᱮᱨᱚᱢ ᱠᱚ ᱵᱷᱤᱰᱤ ᱠᱚ ᱦᱳᱭ ᱦᱳᱭ ᱩᱱᱠᱩ ᱡᱤᱣᱤ ᱠᱚᱫᱚ ᱜᱟᱹᱭ ᱰᱟᱝᱨᱟ ᱠᱚ ᱢᱮᱨᱚᱢ ᱵᱷᱤᱰᱤ ᱠᱚ ᱫᱚᱦᱚ ᱟᱹᱰᱤ ᱞᱟᱹᱠᱛᱤ ᱜᱮᱭᱟ᱾ ᱛᱤᱱᱨᱮ ᱟᱯᱟᱛ ᱵᱤᱯᱚᱫ ᱦᱤᱡᱩᱜᱼᱟ ᱦᱳᱭ ᱥᱮ ᱩᱱᱨᱮ ᱡᱚᱼᱼ ᱛᱚᱠᱷᱚᱱ ᱫᱚᱨᱠᱟᱨ ᱞᱟᱹᱠᱛᱤ ᱯᱟᱲᱟᱜᱼᱟ ᱛᱚᱠᱷᱚᱱ ᱟᱹᱠᱷᱨᱤᱧ ᱠᱟᱛᱮᱫ ᱚᱱᱟ ᱡᱤᱱᱤᱥ ᱟᱢᱮᱢ ᱟᱱᱟ ᱯᱨᱚᱵᱞᱮᱢ ᱠᱚ ᱪᱮᱫ ᱠᱚ ᱱᱟᱦ ᱢᱩᱥᱠᱤᱞ ᱥᱚᱢᱚᱭ ᱨᱮ ᱱᱟᱜ ᱮᱢ ᱟᱢᱮᱢ ᱚᱱᱟᱢ ᱤᱭᱟᱹ ᱫᱟᱲᱮᱭᱟᱜᱼᱟ ᱵᱟᱧᱪᱟᱣ ᱫᱟᱲᱮᱭᱟᱜᱼᱟ᱾ ᱠᱟᱹᱢᱤ ᱦᱚᱨ ᱠᱚ ᱢᱮᱱᱟᱜᱼᱟ ᱡᱟᱦᱟᱸ ᱥᱮ ᱚᱱᱠᱟᱱᱟᱜ ᱡᱤᱱᱤᱥ ᱢᱮᱱᱟᱜ ᱡᱮᱢᱚᱱ ᱥᱩᱠᱨᱤ ᱠᱚᱦᱚᱸ ᱵᱚᱱ ᱟᱹᱥᱩᱞ ᱫᱟᱲᱮ ᱠᱚᱜᱮ ᱜᱮᱭᱟ ᱦᱳᱭᱥᱮ ᱟᱨ ᱪᱤᱞᱤ ᱠᱚᱠᱚ ᱟᱹᱥᱩᱞ ᱵᱟᱲᱟ ᱠᱚ ᱛᱟᱦᱮᱱᱟ ᱟᱯᱮ ᱥᱮᱫ
ᱟᱞᱮᱥᱮᱫ ᱥᱩᱠᱨᱤ ᱠᱚᱦᱚᱸ ᱠᱚ ᱟᱹᱥᱩᱞ ᱠᱟᱫ ᱠᱚᱜᱮᱭᱟ ᱥᱩᱠᱨᱤ ᱠᱚ ᱜᱮᱰᱮ ᱠᱚ ᱦᱮᱸ ᱥᱤᱢ ᱢᱟ ᱢᱮᱱᱟᱜ ᱠᱚᱜᱮᱭᱟ ᱥᱤᱢ ᱦᱚᱸᱠᱚ ᱛᱟᱦᱮᱱ ᱜᱮᱭᱟ ᱟᱨ ᱩᱱᱠᱩ ᱠᱚᱜᱮ ᱠᱚ ᱟᱹᱥᱩᱞ ᱟᱠᱟᱫ ᱠᱚᱣᱟ ᱾
ᱦᱩᱸ
ᱛᱟᱦᱚᱞᱮ ᱟᱯᱮ ᱥᱮᱫ ᱫᱚ ᱚᱠᱟᱞᱮᱠᱟ ᱟᱹᱥᱩᱞ ᱠᱚ ᱛᱟᱦᱮᱱ ᱜᱮᱭᱟ ᱠᱚ ᱥᱮ ᱵᱟᱝ
ᱦᱚᱭ ᱜᱚᱝᱠᱮ ᱟᱞᱮᱥᱮᱫ ᱦᱚᱸ ᱚᱱᱠᱟᱜᱮ ᱟ ᱜᱟᱹᱭ ᱰᱟᱝᱨᱟ ᱢᱮᱨᱚᱢ ᱵᱷᱤᱰᱤ ᱟᱥᱩᱞ ᱠᱚᱜᱮᱭᱟ ᱦᱮᱸ
ᱦᱮᱸ
ᱟᱫᱚ ᱟᱹᱥᱩᱞ ᱫᱚ ᱢᱟᱱᱮ ᱟᱹᱥᱩᱞ ᱜᱮ ᱟᱫᱚ ᱚᱱᱮ ᱚᱱᱠᱟ ᱢᱟᱱᱮ ᱜᱩᱯᱤ ᱠᱚᱦᱚᱸ ᱪᱟᱞᱟᱜ ᱦᱩᱭᱩᱜ ᱜᱮᱭᱟ ᱟᱨ ᱜᱩᱯᱤ ᱠᱟᱛᱮᱫ ᱟᱹᱜᱩ ᱠᱚ ᱦᱩᱭᱩᱜ ᱜᱮᱭᱟ ᱟᱫᱚ ᱜᱩᱯᱤ ᱫᱚ ᱱᱟᱦᱟᱜ ᱱᱮᱛᱟᱨ ᱫᱤᱱ ᱫᱚ ᱪᱟᱥ ᱠᱟᱹᱢᱤ ᱫᱤᱱ ᱛᱚ ᱢᱚᱸᱡᱽᱛᱮ ᱜᱩᱯᱤ ᱠᱚ ᱦᱩᱭᱩᱜᱼᱟ ᱾ ᱟᱫᱚ ᱜᱳᱯᱤ ᱠᱚᱠᱚ ᱪᱟᱞᱟᱣ ᱵᱟᱲᱟᱜ ᱜᱮᱭᱟ ᱵᱩᱰᱤᱜᱚ ᱛᱟᱠᱚ ᱠᱚ ᱩᱱᱠᱩ ᱠᱚᱠᱚ ᱜᱩᱯᱤ ᱠᱚᱣᱟ ᱱᱤᱛᱚᱜ ᱫᱚ ᱵᱩᱰᱤᱜᱚ ᱛᱟᱠᱚ ᱢᱮᱱᱟᱜ ᱠᱚᱣᱟ ᱦᱳᱭ ᱥᱮ ᱟᱨ ᱢᱮᱨᱚᱢ ᱰᱟᱹᱝᱨᱤ ᱟᱵᱚ ᱜᱟᱹᱭ ᱠᱚ ᱵᱷᱤᱰᱤ ᱠᱚᱫᱚ ᱱᱟᱜ ᱢᱟ ᱩᱱ ᱫᱚᱦᱚ ᱠᱚᱜᱮ ᱦᱳᱭᱥᱮ ᱛᱟᱦᱚᱞᱮ ᱜᱚᱝᱠᱮ ᱟᱠᱷᱨᱤᱧ ᱥᱚᱢᱚᱭ ᱡᱚᱠᱷᱚᱱ ᱦᱩᱭᱩᱜ ᱛᱟᱦᱮᱱᱟ ᱟᱫᱚ
ᱢᱟᱱᱮ ᱞᱟᱹᱴᱩ ᱞᱟᱹᱴᱩ ᱵᱮᱯᱟᱨᱤ ᱠᱚ ᱦᱤᱡᱩᱜ ᱛᱟᱦᱮᱱᱟ ᱡᱚᱠᱷᱚᱱ ᱢᱮᱨᱚᱢ ᱠᱚᱠᱚ ᱦᱟᱨᱟ ᱠᱚᱜᱼᱟ ᱛᱚ ᱩᱱ ᱚᱠᱛᱮ ᱫᱚ ᱱᱟᱜ ᱛᱟᱦᱚᱞᱮ ᱟᱠᱷᱨᱤᱧ ᱠᱚ ᱠᱷᱟᱡ ᱯᱮ ᱚᱠᱟ ᱨᱮᱯᱮ ᱟᱠᱷᱨᱤᱧ ᱠᱚ ᱛᱟᱦᱮᱱᱟ ᱢᱟᱱᱮ ᱦᱟᱴ ᱯᱟᱛᱟ ᱯᱮ ᱤᱫᱤ ᱠᱚᱣᱟ ᱥᱮ ᱟᱹᱛᱩ ᱨᱮᱠᱚ ᱦᱤᱡᱩᱜᱼᱼ
ᱦᱮᱸ ᱟᱫᱚ ᱦᱟᱴ ᱠᱚᱜᱮ ᱦᱩᱭᱩᱜ ᱜᱮᱭᱟ ᱟᱫᱚ ᱱᱮᱛᱟᱨ ᱢᱟ ᱚᱱᱟ ᱰᱟᱹᱝᱨᱤ ᱠᱚ ᱵᱟᱠᱚ ᱟᱠᱷᱨᱤᱧᱮᱫ ᱠᱚᱣᱟ ᱥᱮ ᱚᱱᱟ ᱠᱚᱫᱚ ᱠᱚ ᱵᱚᱱᱫᱚ ᱟᱠᱟᱫᱟ ᱟᱫᱚ ᱛᱟᱦᱚᱞᱮ ᱰᱟᱹᱝᱨᱤ ᱟᱠᱷᱨᱤᱧ ᱠᱚᱫᱚ ᱵᱟᱝ ᱦᱩᱭᱩᱜ ᱠᱟᱱᱟ ᱟᱫᱚ ᱠᱷᱟᱹᱞᱤ ᱩᱱᱠᱩ ᱢᱮᱨᱚᱢ ᱵᱷᱤᱰᱤ ᱠᱚᱜᱮ ᱠᱚ ᱟᱠᱷᱨᱤᱧᱮᱫ ᱠᱚᱣᱟ ᱟᱫᱚ ᱦᱟᱴ ᱠᱚᱨᱮ ᱦᱚᱸ ᱢᱮᱨᱚᱢ ᱵᱷᱤᱰᱤ ᱜᱮ ᱟᱨ ᱟᱹᱛᱩ ᱠᱚᱨᱮ ᱦᱚᱸᱠᱚ ᱦᱤᱡᱩᱜ ᱠᱟᱱ ᱜᱮᱭᱟ ᱩᱱᱠᱩ ᱦᱟᱠᱷᱟᱡ ᱤᱭᱟᱹ ᱠᱚ ᱢᱮᱱᱟᱜ ᱠᱚᱣᱟ ᱵᱮᱵᱥᱟᱭ ᱫᱟᱠᱚ
ᱟᱪᱪᱷᱟ ᱰᱟᱹᱝᱨᱤ ᱫᱚ ᱵᱟᱠᱚ ᱟᱠᱷᱨᱤᱧᱮᱫ ᱠᱚᱣᱟ ᱦᱟᱜ ᱛᱟᱦᱞᱮ ᱱᱚᱣᱟ
ᱵᱟᱝ ᱵᱟᱝ
ᱥᱮᱱᱟᱜ ᱠᱟᱱᱟ ᱵᱟᱝᱜᱟᱞ ᱫᱤᱥᱚᱢ ᱥᱮᱱᱟᱜ ᱱᱚᱣᱟ ᱫᱚ
ᱦᱳᱭ ᱦᱳᱭ ᱵᱟᱝᱜᱟᱞ ᱫᱤᱥᱚᱢ ᱴᱷᱤᱠ
ᱦᱩᱸ ᱚᱱᱛᱮ ᱜᱮ ᱱᱟᱦᱟᱜ ᱱᱚᱣᱟ ᱫᱚ ᱱᱤᱭᱩᱥ ᱠᱚᱨᱮ ᱞᱮ ᱧᱮᱞ ᱵᱟᱲᱟ ᱞᱮᱱᱟ ᱛᱤᱱᱟᱹᱜ ᱡᱚᱞᱦᱟ ᱥᱮ ᱛᱤᱱᱟᱹᱜ ᱤᱭᱟᱹ ᱠᱚ ᱛᱟᱦᱮᱸ ᱠᱟᱱᱟ ᱩᱱᱠᱩ ᱦᱟᱼᱼ ᱛᱟᱣ ᱵᱟᱠᱚ ᱦᱟᱛᱟᱣᱮᱫ ᱠᱚᱣᱟ ᱚᱱᱟᱛᱮ ᱱᱩᱠᱩ ᱫᱤᱠᱩ ᱥᱮ ᱮᱱᱛᱮᱱ ᱪᱷᱟᱹᱛᱤᱠ ᱮᱢ ᱢᱮᱱᱟ ᱩᱱᱠᱩ ᱩᱱᱠᱩ ᱟᱹᱠᱷᱨᱤᱧ ᱠᱚᱫᱚ ᱠᱚ ᱛᱟᱦᱮᱱᱚᱜ ᱠᱟᱱ ᱛᱟᱦᱮᱱᱟ ᱦᱳᱭ ᱟᱫᱚ ᱵᱚᱱᱫᱚ ᱠᱟᱜᱼᱟ ᱠᱚ ᱚᱱᱮ ᱟᱫᱚ ᱢᱤᱫᱴᱟᱱ
ᱢᱟᱱᱮ ᱢᱤᱫᱴᱮᱱ ᱠᱚ ᱦᱟᱛᱟᱣ ᱠᱟᱜᱼᱟ ᱟᱠᱚᱣᱟᱜ ᱦᱩᱫᱤᱥ ᱛᱮ ᱦᱳᱭ ᱥᱮ
ᱦᱮᱸ ᱦᱳᱭᱛᱚ ᱟᱫᱚ ᱱᱚᱼᱚᱭ ᱰᱹᱟᱝᱨᱤ ᱠᱚᱢᱟ ᱠᱚ ᱫᱚᱢᱮ ᱠᱚ ᱜᱚᱡ ᱮᱫ ᱠᱚᱣᱟ ᱥᱮ ᱟᱫᱚ ᱚᱱᱟ ᱦᱚᱛᱮᱡ ᱛᱮ ᱦᱳᱭᱛᱚ ᱚᱱᱠᱟ ᱠᱚ ᱵᱮᱵᱚᱥᱛᱷᱟ ᱦᱟᱛᱟᱣ ᱠᱟᱫᱟ ᱜᱚᱡ ᱫᱚ ᱜᱚᱡ ᱜᱮ ᱟᱫᱚ ᱠᱤᱪᱷᱩ ᱠᱚᱢ ᱠᱚᱢ ᱜᱚᱡ ᱤᱱᱠᱟᱹ ᱫᱚ ᱵᱟᱝ ᱚᱱᱮ ᱡᱟᱹᱥᱛᱤ ᱫᱚ
ᱦᱩᱸ ᱟᱨ ᱞᱟᱦᱟ ᱫᱚ ᱱᱟᱦᱟᱜ ᱜᱚᱢᱠᱮ ᱟᱹᱰᱤ ᱟᱸᱴ ᱠᱚ ᱢᱟᱱᱮ ᱟᱲᱟᱜ ᱥᱟᱠᱟᱢ ᱞᱮᱠ
ᱫᱤᱱᱟᱹᱢ ᱜᱮ ᱵᱟᱡᱟᱨ ᱠᱚᱨᱮ ᱠᱚ ᱟᱠᱷᱨᱤᱧᱮᱫ ᱠᱚ ᱛᱟᱦᱮᱱᱟ ᱟᱠᱟ ᱠᱟᱠᱚ ᱠᱟᱱ ᱛᱟᱦᱮᱱᱟᱠᱚ ᱱᱚᱛᱮ ᱵᱟᱝᱜᱟᱨ ᱤᱭᱟᱹ ᱮᱱᱛᱮ ᱱᱟᱦᱟᱜ ᱦᱳᱭᱥᱮ ᱡᱮᱢᱚᱱ ᱡᱟᱦᱟᱸᱴᱷᱮᱭᱟᱜ ᱡᱤᱞ ᱜᱮᱢ ᱢᱮᱱ ᱚᱸᱰᱮᱱᱟᱜ ᱜᱮ ᱜᱮᱫ ᱠᱟᱛᱮᱜ ᱠᱚ ᱮᱢᱚᱜ ᱠᱟᱱ ᱛᱮᱦᱮᱸ ᱦᱳᱭ ᱥᱮ ᱟᱫᱚ ᱚᱱᱟ ᱡᱤᱱᱤᱥᱴᱟᱜ ᱠᱚ ᱵᱚᱱᱫᱚ ᱠᱮᱫᱟ ᱱᱤᱛᱚᱜ ᱫᱚ
ᱦᱮᱸ ᱱᱤᱛᱚᱜ ᱫᱚ ᱚᱱᱟ ᱫᱚ ᱯᱩᱨᱟᱹ ᱯᱩᱨᱟᱹᱣ ᱵᱚᱱᱫᱚ ᱦᱩᱭᱱᱟ
ᱦᱳᱭ ᱟᱫᱚ ᱚᱱᱟ ᱠᱚ ᱵᱚᱱᱫᱚ ᱠᱮᱫ ᱠᱷᱟᱱ ᱫᱚ ᱟᱵᱟᱨ ᱪᱮᱫ ᱠᱚ ᱡᱤᱞ ᱱᱟᱦᱟᱜ ᱠᱚ ᱡᱚᱢᱟ ᱚᱱᱟ ᱠᱚᱠᱚ, ᱚᱱᱟ ᱠᱚᱠᱚ ᱡᱚᱢᱟ, ᱢᱟᱱᱮ ᱡᱚᱢ ᱫᱚ ᱡᱚᱢᱛᱮᱫ ᱫᱚ ᱤᱧ ᱫᱚ ᱟᱹᱞᱤᱧ ᱫᱚᱞᱤᱧ ᱤᱧᱟᱹᱜ ᱢᱮᱱᱫᱚ ᱡᱮ ᱢᱤᱫᱴᱮᱱ ᱡᱤᱞ ᱟᱢ ᱫᱚ ᱡᱩᱫᱤᱢ ᱦᱟᱡᱟᱢ ᱫᱟᱲᱤᱜ, ᱠᱟᱱᱟ ᱡᱟᱦᱟᱸ ᱠᱟᱱ ᱜᱮ ᱟᱢ ᱫᱚᱢ ᱡᱚᱢ ᱢᱮ ᱛᱟᱦᱚᱞᱮ᱾ ᱚᱠᱚᱭᱦᱚᱸ ᱵᱟᱭ ᱢᱟᱱᱟ, ᱢᱮᱭᱟ ᱦᱮᱸᱥᱮ ᱩᱱᱤᱭᱟᱜ ᱢᱚᱱᱮᱨᱮ ᱢᱮᱱᱟᱜ ᱛᱟᱭᱟ ᱩᱱᱤᱭᱟᱜ ᱩᱱᱤ ᱵᱟᱭ ᱦᱤ ᱦᱤᱨᱠᱟᱹᱜ ᱠᱟᱱᱟ ᱵᱟᱭ ᱢᱟᱱᱟᱣᱮᱫ ᱠᱟᱱᱟ ᱛᱚ ᱩᱱᱤ ᱫᱚ ᱩᱱᱤ ᱡᱚᱢ ᱦᱚᱪᱚᱣᱟᱭ ᱢᱮ ᱩᱱᱤ ᱫᱚ ᱟᱢ ᱫᱚ ᱟᱞᱚᱢ ᱢᱟᱱᱟᱭ ᱭᱟ ᱦᱳᱭᱥᱮ᱾ ᱚᱝᱠᱟᱜᱮ ᱡᱤᱣᱤ ᱫᱚ ᱟᱵᱚ ᱫᱚ ᱱᱟᱦᱟᱜ ᱡᱤᱞ ᱡᱚᱢ ᱫᱚ ᱱᱟᱦᱟᱜ ᱟᱵᱚ ᱫᱚ ᱚᱱᱟ ᱫᱚ ᱥᱮᱫᱟᱭ ᱠᱷᱚᱱ ᱜᱮ ᱢᱮᱱᱟᱜ ᱛᱟᱵᱚᱱᱟ ᱦᱳᱭᱥᱮ᱾
ᱦᱮᱸ ᱟᱫᱚ ᱱᱚᱣᱟ ᱢᱟ ᱥᱚᱨᱠᱟᱨᱮ ᱵᱚᱱᱫᱚ ᱣᱟᱠᱟᱜᱼᱟ ᱥᱮ ᱟᱫᱚ ᱱᱚᱣᱟ ᱫᱚ ᱪᱤᱠᱟᱹ ᱠᱚ ᱮᱢ ᱢᱟᱱᱟ ᱫᱟᱲᱮ ᱭᱟᱭᱟ ᱦᱮᱸ ᱥᱮ ᱵᱟ?
ᱦᱩᱸ ᱚᱱᱟᱢᱟ ᱴᱷᱤᱠ ᱜᱮᱭᱟ ᱦᱟᱸᱜ, ᱚᱝᱠᱟ ᱢᱟ ᱠᱷᱟᱡ ᱫᱚ ᱛᱚᱵᱮ ᱫᱚ ᱡᱚᱛᱚ ᱜᱮ ᱡᱤᱣᱤ ᱠᱟᱱ ᱜᱮᱭᱟ ᱠᱚ ᱢᱮᱨᱚᱢ ᱡᱤᱣᱤ ᱠᱟᱱ ᱜᱮᱭᱟ ᱥᱤᱢ ᱦᱚᱸᱠᱚ ᱡᱤᱣᱤ ᱠᱟᱱ ᱜᱮᱭᱟ ᱥᱩᱠᱨᱤ ᱦᱚᱸ ᱡᱤᱣᱤ ᱠᱟᱱ ᱜᱮᱭᱟ ᱥᱳᱵ ᱜᱤ ᱩᱱᱠᱩ ᱠᱚ ᱵᱚᱱᱫᱚ ᱫᱚᱨᱠᱟᱨ ᱛᱟᱦᱮᱸ ᱠᱟᱱ ᱜᱮᱭᱟ᱾ ᱟᱢ ᱡᱩᱫᱤ ᱢᱤᱫᱴᱮᱱ ᱜᱟᱹᱭ ᱰᱟᱝᱨᱟ ᱫᱚ ᱡᱤᱣᱤ ᱦᱚᱢ ᱢᱮᱛᱟᱭ ᱠᱟᱱᱟ, ᱢᱮᱨᱚᱢ ᱫᱚ ᱵᱟᱝ, ᱛᱟᱦᱚᱞᱮ ᱫᱚ ᱚᱱᱟ ᱫᱚ ᱢᱤᱫᱴᱮᱱ ᱵᱚᱠᱟ ᱟᱨ ᱞᱮᱞᱦᱟ ᱜᱮ ᱢᱮᱱ ᱱᱤᱱᱧᱟᱹᱜ ᱢᱚᱱᱮ ᱛᱮᱫᱚ᱾
ᱟᱫᱚ ᱦᱳᱭᱛᱚ ᱱᱚᱝᱠᱟ ᱠᱚ ᱢᱚᱱᱮ, ᱭᱮᱫᱟ ᱱᱩᱠᱩ ᱫᱚ ᱟᱫᱚ ᱟᱠᱩ ᱫᱚ, ᱦᱤᱱᱫᱩ ᱫᱷᱚᱨᱢᱚ ᱨᱮᱱ ᱦᱚᱲ ᱥᱮ ᱟᱫᱚ ᱦᱳᱭᱛᱚ ᱚᱱᱟ ᱠᱷᱟᱹᱛᱤᱨ ᱦᱳᱭᱛᱚ ᱜᱟᱹᱭ ᱰᱟᱝᱨᱟ ᱠᱚᱫᱚ ᱟᱠᱚᱨᱮᱱ ᱵᱚᱸᱜᱟ ᱞᱮᱠᱟ ᱠᱚ ᱢᱟᱱᱟᱣ ᱠᱟᱫᱮᱭᱟ, ᱦᱳᱭᱛᱳ ᱚᱱᱟ ᱦᱚᱛᱮᱡ ᱛᱮ ᱱᱚᱝᱠᱟ ᱠᱚ ᱵᱚᱱᱫᱚ ᱟᱠᱟᱫᱟ᱾
ᱟᱫᱚ ᱵᱚᱸᱜᱟ ᱞᱮᱠᱟ ᱫᱚᱠᱚ ᱢᱟᱱᱟᱣ ᱠᱟᱜᱮᱭᱟ ᱴᱷᱤᱠ ᱜᱮᱭᱟ ᱱᱟᱦᱟᱜ ᱱᱟᱯᱟᱭ ᱜᱮ, ᱟᱫᱚ ᱛᱟᱦᱮᱞᱮ ᱛᱚᱵᱮ ᱡᱚᱠᱷᱚᱱ ᱠᱚ ᱜᱟᱹᱭ ᱰᱟᱝᱨᱟ ᱠᱚ ᱜᱚᱡᱚᱜ ᱛᱟᱦᱮᱸᱱᱟ ᱩᱱ ᱚᱠ ᱚᱛ ᱫᱚ ᱱᱟᱜ ᱩᱱᱠᱩ ᱵᱚᱸᱜᱟ ᱡᱚᱠᱷᱚᱭ ᱠᱚ ᱢᱟᱱᱟᱣ ᱠᱟᱱᱟ ᱚᱸᱰᱮ ᱫᱚ ᱱᱟᱦᱟᱜ ᱟᱸ ᱱᱚᱝᱠᱟ ᱜᱤᱫᱤ ᱠᱚ ᱡᱚᱢ ᱠᱚᱣᱟ᱾ ᱱᱟᱜ ᱡᱚᱢᱠᱚᱣᱟ ᱛᱩᱭᱩ ᱥᱮᱛᱟ ᱟᱫᱚ ᱩᱱ ᱚᱠᱛᱚ ᱨᱮ ᱵᱚᱸ ᱢᱟᱱᱟᱣ ᱦᱳᱭᱥᱮ?
ᱦᱮᱸ
ᱟᱫᱚ
ᱟᱫᱚ ᱚᱱᱫᱚ ᱵᱟᱲᱟᱭ ᱵᱟᱹᱱᱩᱜᱼᱟ ᱡᱮ ᱠᱚ ᱜᱤᱰᱤ ᱠᱟᱠᱚᱣᱟ ᱠᱚ ᱥᱮ ᱪᱤᱠᱟᱹ ᱠᱚᱣᱟ ᱠᱚ ᱚᱱᱟ ᱫᱚ ᱵᱟᱲᱟᱭ ᱵᱟᱹᱱᱩᱜᱼᱟ ᱦᱮᱸ᱾ ᱦᱮᱞᱳ ᱟᱸᱡᱚᱢ ᱠᱟᱱᱟ?
ᱜᱟᱹᱭ ᱰᱟᱹᱱᱰᱤᱨᱮ ᱡᱩᱫᱤ ᱵᱚᱸᱜᱟ ᱵᱩᱱ ᱧᱮᱞᱮᱫ ᱠᱚᱣᱟ ᱛᱚ ᱢᱟᱹᱱᱢᱤ ᱨᱮ ᱥᱟᱱᱟᱢ ᱠᱷᱚᱱ ᱞᱟᱦᱟᱨᱮ ᱵᱚᱸᱜᱟ ᱵᱩᱨᱩ ᱧᱮᱞ ᱫᱟᱨᱠᱟᱨ ᱛᱟᱦᱮᱸ ᱠᱟᱱᱟ ᱦᱮᱸ ᱥᱮ ᱵᱟᱝ? ᱢᱟᱹᱱᱢᱤ ᱟᱵᱩ ᱡᱟᱦᱟᱸ ᱵᱟᱵᱩᱱ ᱡᱩᱛᱩᱜ ᱛᱮᱦᱮᱱᱟ ᱟᱵᱩ ᱟᱵᱩ ᱢᱤᱫ ᱡᱚᱛᱚ ᱦᱚᱲ ᱵᱩᱱ ᱛᱟᱵᱚᱱ ᱡᱩᱢᱤᱫᱚᱜᱼᱟ ᱛᱚᱵᱮ ᱛᱷᱚᱲᱚᱝ ᱱᱟᱜ ᱢᱚᱸᱡᱽ ᱫᱚ ᱦᱩᱭᱩᱜᱼᱟ ᱱᱟᱦᱟᱜ ᱦᱳᱭᱥᱮ?
ᱦᱮᱸ ᱟᱫᱚ ᱡᱚᱛᱚ ᱦᱚᱲ ᱢᱟ ᱱᱮᱛᱟᱨ ᱢᱟ ᱵᱟᱵᱚᱱ ᱥᱚᱢᱟᱱ ᱜᱮᱭᱟ ᱥᱮ? ᱡᱩᱢᱤᱫ ᱫᱚ ᱵᱟᱝ ᱦᱩᱭ ᱦᱚᱫᱚᱜ ᱜᱮᱭᱟ᱾
ᱦᱮᱸ
ᱡᱚᱛᱚ ᱦᱚᱲ ᱡᱚᱛᱚ ᱨᱚᱠᱚᱢ ᱵᱟᱠᱚ ᱠᱩᱥᱤᱭᱟᱜ-ᱟ ᱟᱫᱚ ᱚᱱᱟ ᱠᱷᱟᱛᱤᱨ ᱫᱚ ᱦᱚᱭᱛᱚ ᱡᱩᱢᱤᱫ ᱠᱚᱦᱚᱸ ᱩᱱᱟᱹᱜ ᱵᱟᱝ ᱦᱩᱭᱩᱜ ᱜᱮᱭᱟ᱾ ᱦᱩᱸ
ᱦᱳᱭ ᱡᱩᱢᱤᱫ ᱞᱟᱹᱜᱤᱫ ᱛᱮᱫᱚ ᱞᱟᱦᱟ ᱡᱚᱛᱚ ᱦᱚᱲᱟᱜ ᱠᱟᱛᱷᱟ ᱟᱸᱡᱚᱢ ᱦᱩᱭᱩᱜ-ᱟ ᱡᱚᱛᱚ ᱦᱚᱲ ᱪᱮᱫ ᱮ ᱦᱩᱫᱤᱥᱮᱫ ᱠᱟᱱᱟ ᱵᱟᱭ ᱦᱩᱫᱤᱥᱮᱫ ᱠᱟᱱᱟ ᱩᱱᱤᱭᱟᱜ ᱦᱚᱸ ᱠᱟᱞ ᱪᱟᱞᱟᱣ ᱵᱟᱱᱟᱣ ᱟᱸᱡᱚᱢ ᱛᱟᱭ ᱢᱮ ᱟᱢᱟᱜ ᱦᱚᱸ ᱪᱟᱞᱟᱣ ᱜᱟᱱᱚᱜ-ᱟ ᱩᱱᱤ ᱟᱸᱡᱚᱢ ᱫᱚᱨᱠᱟᱨ ᱟᱨ ᱡᱩᱫᱤ ᱢᱤᱫ ᱯᱟᱦᱴᱟ ᱜᱮ ᱡᱩᱫᱤ ᱱᱚᱣᱟ ᱡᱤᱱᱤᱥ ᱦᱩᱭᱩᱜ-ᱟ ᱟᱢᱟᱜ ᱠᱟᱛᱷᱟ ᱜᱮ ᱡᱩᱫᱤ ᱩᱝᱠᱩ ᱟᱸᱡᱚᱢ ᱪᱚ ᱠᱚᱣᱟᱢ ᱟᱨ ᱟᱢ ᱫᱚ ᱵᱟᱢ ᱟᱸᱡᱚᱢ ᱛᱟᱠᱚᱣᱟ ᱱᱟ ᱛᱟᱦᱞᱮ ᱢᱤᱫ ᱢᱤᱛᱫᱚᱢ ᱫᱚ ᱢᱤᱫ ᱫᱤᱱ ᱫᱚ ᱱᱚᱝᱠᱟ ᱦᱩᱭᱩᱜ ᱜᱮᱭᱟ ᱱᱟᱦᱟᱜ ᱡᱮ ᱟᱵᱮᱱ ᱟᱯᱮ ᱵᱤᱪ ᱨᱮᱱᱦᱚᱸ ᱚᱱᱠᱟ ᱚᱯᱚ, ᱥᱚᱰᱚᱜ ᱦᱩᱭᱩᱜᱼᱟ ᱟᱨ ᱟᱯᱮ ᱮᱱᱛᱮᱱ ᱯᱮ ᱵᱟᱯᱮ ᱤᱭᱟᱹᱣᱟ ᱟᱯᱮ ᱢᱤᱞᱟᱹᱜ ᱛᱟᱯᱮᱭᱟ ᱠᱟᱛᱷᱟ ᱠᱚ ᱦᱳᱭᱥᱮ
ᱦᱩᱸ ᱟᱢᱫᱟ ᱡᱟᱭᱜᱟᱨᱮ ᱜᱮ ᱚᱱᱠᱟ ᱦᱩᱭ ᱠᱟᱱᱟ ᱟᱫᱚ ᱡᱚᱛᱚ ᱦᱚᱲᱜᱮ ᱚᱱᱠᱟ ᱟᱹᱛᱩ ᱠᱚᱨᱮ ᱡᱟᱦᱟᱸ ᱠᱚ ᱜᱚᱞᱯᱷᱚᱜ ᱜᱮᱭᱟ ᱦᱮᱸ ᱥᱮ ᱵᱟᱝ ᱟᱫᱚ ᱥᱟᱱᱟᱢ ᱦᱚᱲ ᱫᱚ ᱵᱟᱝᱠᱚ ᱠᱩᱥᱤᱭᱟᱜ-ᱟ ᱟᱫᱚᱢ ᱦᱚᱲ ᱫᱚᱠᱚ ᱠᱩᱥᱤᱜ-ᱟ ᱦᱩᱸ ᱟᱫᱚ ᱚᱱᱟᱜᱮ ᱡᱩᱫᱤ ᱡᱚᱛᱚ ᱦᱚᱲ ᱢᱤᱫ ᱦᱚᱲ ᱡᱟᱦᱟᱸᱭ ᱜᱮ ᱠᱷᱩᱲᱤᱭᱟᱹ ᱦᱚᱲ ᱡᱟᱦᱟᱸᱭ ᱵᱷᱟᱹᱜᱤ ᱠᱟᱛᱷᱟᱭ ᱞᱟᱹᱭ ᱮᱫᱟ ᱟᱫᱚ ᱚᱱᱟᱜᱮ ᱡᱩᱫᱤ ᱡᱚᱛᱚ ᱦᱚᱲ ᱠᱚ ᱦᱮᱸ ᱥᱟᱹᱨᱤᱭᱜ-ᱟ ᱛᱟᱞᱦᱮ ᱠᱷᱟᱱ ᱢᱟ ᱵᱷᱟᱹᱜᱤ ᱠᱟᱛᱷᱟ ᱜᱮ ᱦᱮᱸ ᱵᱟᱝ
ᱦᱚᱭ ᱚᱱᱟ ᱫᱚ ᱱᱟᱯᱟᱭ ᱩᱫᱤᱥ ᱠᱟᱛᱷᱟ ᱠᱟᱱᱟ ᱡᱮᱢᱚᱱ ᱟᱸ ᱡᱟᱨ ᱡᱮᱢᱚᱱ ᱵᱚᱱ ᱛᱟᱦᱮᱱᱟ ᱚᱱᱟ ᱨᱮᱱᱟᱜ ᱠᱟᱱᱟ ᱟᱨ ᱥᱟᱱᱟᱢ ᱜᱮ ᱴᱷᱤᱠ ᱜᱮᱭᱟ ᱛᱟᱦᱞᱮ ᱚᱱᱟ ᱢᱟ ᱱᱤᱛᱚᱜ ᱟᱫᱚ ᱢᱤᱫᱴᱮᱱ ᱦᱚᱲ ᱦᱚᱞᱚᱱᱟᱜ ᱟᱵᱚᱣᱟᱜ ᱢᱤᱫᱴᱟᱹᱝ ᱩᱱ ᱜᱷᱟᱹᱲᱤᱡ ᱟ ᱟ ᱜᱤᱫᱟᱹᱨ ᱯᱤᱫᱟᱹᱨ ᱟ ᱵᱟᱵᱟ ᱦᱚᱲ ᱠᱚ ᱢᱟᱱᱮ ᱵᱟᱵᱟ ᱛᱟᱠᱚ ᱩᱝᱠᱩ ᱢᱤᱫ ᱜᱮ ᱦᱟᱸᱜ ᱢᱤᱞᱟᱹᱣ ᱢᱮᱥᱟᱹ ᱥᱮ ᱠᱚ ᱛᱮᱦᱮᱱᱟ ᱟᱨ ᱢᱮᱱᱠᱷᱟᱱ ᱦᱟᱸᱜ ᱠᱚᱲᱟ ᱠᱚᱲᱟ